ᱦᱮᱞᱳ ᱾
ᱨᱚᱲᱠᱚ ᱟᱧᱡᱚᱢ ᱚᱜ ᱠᱟᱱᱟ?
ᱦᱮᱸ ᱟᱸᱡᱟᱢᱚᱜ ᱠᱟᱱᱟ ᱾
ᱪᱮᱜ ᱠᱚᱢ ᱠᱟᱢᱤ ᱭᱮᱜᱟ?
ᱱᱤᱛᱚᱜ ᱫᱚ ᱠᱟᱹᱢᱤ ᱫᱚ ᱪᱮᱫ ᱵᱟᱝ ᱦᱚᱜ-ᱚᱭ ᱛᱚ ᱫᱟᱠᱟ ᱠᱚ ᱡᱚᱢ ᱵᱟᱲᱟ ᱦᱳᱭᱮᱱᱟ ᱾
ᱚ ᱾
ᱟᱨ ᱟᱢ ᱫᱚᱢ ᱪᱮᱫ ᱠᱚᱢ ᱪᱤᱠᱟᱹ ᱵᱟᱲᱟᱭᱟᱜ-ᱟ?
ᱤᱧᱦᱚᱸ ᱦᱟᱸᱜ ᱪᱮᱫ ᱦᱚᱸ ᱵᱟᱹᱧ ᱠᱟᱹᱢᱤ ᱠᱟᱱᱟ ᱱᱤᱛᱚᱜ ᱫᱚ ᱡᱚᱢ ᱵᱟᱲᱟ ᱦᱩᱭᱩᱜ ᱠᱟᱱᱟ ᱾
ᱚ ᱡᱚᱢ ᱦᱳᱭᱱᱟ ᱥᱮ ᱱᱮᱛᱚᱜ ᱡᱚᱢ ᱦᱳᱭᱳᱜ ᱠᱟᱱᱟ ᱾
ᱡᱚᱢ ᱫᱚ ᱟᱹᱣᱨᱤ ᱭᱟ ᱦᱟᱸᱜ ᱦᱳᱭᱳᱜ-ᱟ ᱾
ᱚ ᱟᱪᱷᱟ ᱟᱪᱷᱟ ᱪᱮᱜ ᱠᱚ ᱤᱥᱤᱱ ᱵᱟᱥᱟᱝ ᱦᱳᱭ ᱠᱟᱱᱟ ᱛᱟᱦᱞᱮ?
ᱤᱥᱤᱱ ᱵᱟᱥᱟᱝ ᱫᱚ ᱦᱟᱸᱜ ᱫᱟᱠᱟ ᱦᱚᱸ ᱜᱮ ᱦᱳᱭ ᱠᱟᱱᱟ ᱦᱟᱸᱜ ᱾ ᱫᱟᱠᱟ ᱟ ᱦᱟᱸᱜ ᱢᱮᱴᱟᱝ ᱥᱩᱵᱡᱤ ᱩᱛᱩ ᱾
ᱡᱤᱞ ᱠᱚᱫᱚ ᱚᱱᱠᱟ ᱵᱟᱝᱯᱮ ᱩᱛᱩ ᱵᱟᱲᱟᱭᱮᱜ-ᱟ ᱟᱨ ᱱᱟᱯᱟᱭ ᱵᱟᱲᱟ ᱜᱮ ᱱᱤᱛᱚᱜ ᱫᱚ ᱟᱯᱟᱛᱚᱛᱚ ᱾
ᱦᱮᱸ, ᱡᱮᱞ ᱦᱟᱸᱜ ᱩᱛᱩ ᱦᱩᱭᱩᱜ ᱠᱟᱱᱟ ᱵᱟᱝ ᱫᱚ ᱵᱟᱝ ᱢᱮᱱᱠᱷᱟᱱ ᱜᱚᱨᱚᱢᱮᱜ-ᱟᱭ ᱛᱚ ᱦᱮᱛᱟᱨ ᱫᱤᱱ ᱫᱚ ᱟᱫᱚ ᱡᱤᱞ ᱡᱚᱢ ᱢᱟᱱᱮ ᱞᱟᱡ ᱠᱚ ᱵᱟᱹᱲᱤᱡᱚᱜ ᱠᱟᱱᱟ ᱟᱹᱰᱤ ᱡᱟᱹᱥᱛᱤ ᱜᱮ᱾
ᱳ ᱟᱪᱪᱷᱟ, ᱟᱞᱮ ᱥᱮᱫ? ᱟᱞᱮ ᱥᱮᱱ ᱢᱟ ᱯᱩᱨᱟᱹᱭ ᱡᱟᱹᱯᱩᱜ ᱠᱟᱜ ᱫᱚᱭ ᱛᱤᱦᱤᱧ ᱜᱟᱯᱟ ᱫᱚ᱾
ᱚ ᱟᱞᱮ ᱥᱮᱫ ᱢᱟ ᱦᱟᱸᱜ ᱫᱚᱢᱮ ᱥᱤᱛᱩᱝᱮᱜ-ᱟᱭ, ᱚᱱᱟ ᱟᱥᱟᱲ ᱵᱚᱸᱜᱟ ᱠᱟᱱᱟ ᱢᱮᱱᱛᱮ ᱵᱟᱝ ᱵᱩᱡᱷᱟᱹᱜ ᱠᱟᱱᱟ᱾
ᱳᱭ ᱚᱱᱠᱟ ᱜᱮ ᱦᱚᱭ ᱦᱤᱥᱤᱫ ᱠᱚ ᱜᱚᱴᱟ ᱥᱮᱱᱟᱜ ᱫᱚ ᱵᱟᱝ ᱢᱤᱫ ᱜᱮᱭᱟ ᱛᱚ᱾
ᱦᱳᱭ ᱦᱳᱭ᱾
ᱪᱟᱭ ᱛᱟᱭ ᱤᱥᱤᱱ ᱫᱚ ᱟᱢᱜᱮᱢ ᱤᱥᱤᱱ ᱵᱟᱲᱟ ᱠᱮᱜᱼᱟ ᱥᱮ ᱚᱱᱠᱟ ᱟᱭᱳ ᱵᱟᱵᱟ ᱛᱟᱠᱚ?
ᱦᱩᱸ ᱤᱥᱤᱱ ᱫᱚ ᱦᱟᱸᱜ ᱱᱤᱛᱚᱜ ᱫᱚ ᱤᱧᱜᱤᱧ ᱤᱥᱤᱱ ᱠᱮᱜ ᱜᱮᱭᱟ᱾ ᱦᱮᱸ
ᱮ ᱤᱥᱤᱱ ᱵᱟᱥᱟᱝ ᱠᱚᱫᱚ, ᱱᱟᱯᱟᱭ ᱜᱮᱢ ᱵᱟᱲᱟᱭ ᱜᱮᱭᱟ ᱛᱚ᱾
ᱦᱮᱸ ᱵᱮᱥᱤ ᱫᱚ ᱵᱟᱝ ᱨᱮᱦᱚᱸ ᱠᱟᱹᱢᱤ ᱪᱟᱞᱟᱜ ᱞᱮᱠᱟ ᱫᱚ ᱦᱟᱸᱜ ᱪᱮᱜ ᱟᱠᱟᱹᱫᱟᱹᱧ᱾ ᱠᱩᱲᱤ ᱨᱮᱫᱚ ᱦᱟᱸᱜ ᱠᱟᱹᱢᱤ ᱠᱚ ᱢᱮᱱ ᱤᱥᱤᱱ ᱵᱟᱥᱟᱝ ᱠᱚᱫᱚ ᱦᱟᱸᱜ ᱪᱮᱫ ᱫᱚ ᱞᱟᱹᱠᱛᱤ ᱠᱟᱱ ᱜᱮᱭᱟ᱾ ᱦᱟᱯᱮᱱ ᱫᱤᱱ ᱨᱮ ᱦᱟᱸᱜ ᱠᱟᱹᱢᱤ ᱢᱟᱱᱮ ᱮᱱᱰᱮ ᱠᱷᱟᱱ ᱟᱞᱜᱟᱜ-ᱟ᱾
ᱦᱳᱭ ᱦᱳᱭ ᱦᱳᱭ᱾ ᱵᱷᱟᱞᱤ ᱧᱚᱜ ᱜᱮ ᱪᱮᱫ ᱫᱚ ᱫᱚᱨᱠᱟᱨ ᱠᱟᱱᱟ ᱱᱚᱜ-ᱚᱭ ᱠᱟᱹᱢᱤ ᱪᱟᱞᱟᱣ ᱞᱮᱠᱟᱢ ᱞᱟᱹᱭ ᱮᱫᱟ ᱚᱱᱟ ᱚᱱᱟ ᱠᱷᱚᱱ ᱫᱚ᱾ ᱵᱷᱟᱜᱮ ᱧᱚᱜ ᱥᱮᱬᱟ ᱠᱟᱜ ᱢᱮ ᱮᱸᱰᱮ ᱠᱷᱟᱱ ᱦᱟᱯᱮᱱ ᱫᱤᱱ ᱨᱮ ᱡᱩᱫᱤ ᱚᱱᱠᱟᱢ ᱤᱥᱤᱱ ᱵᱟᱲᱟᱭᱟ᱾ ᱵᱷᱟᱞᱮᱢ ᱤᱥᱤᱱ ᱞᱮᱠᱷᱟᱱ ᱛᱚ ᱠᱟᱹᱴᱤᱡ ᱠᱚ ᱞᱟᱹᱭ ᱵᱟᱲ ᱢᱮᱭᱟ ᱥᱮ ᱵᱟᱝ ᱱᱩᱭ ᱵᱷᱟᱞᱮ ᱤᱥᱤᱱ ᱫᱟᱲᱮᱜ-ᱟᱭ᱾
ᱦᱳᱭ ᱦᱳᱭ᱾
ᱟᱨ ᱡᱩᱫᱤ ᱚᱝᱠᱟ ᱦᱟᱱᱮ ᱮᱝᱠᱟ, ᱦᱮᱸ ᱞᱟᱹᱭ ᱢᱮ᱾ ᱟᱨ ᱡᱩᱫᱤ ᱚᱝᱠᱟ ᱵᱩᱞᱩᱝ ᱠᱚᱢ ᱵᱟᱹᱲᱛᱤ ᱠᱮᱜᱼᱟ ᱦᱮᱸ ᱵᱩᱞᱩᱝ ᱠᱚᱢ ᱵᱟᱹᱲᱛᱤ ᱠᱮᱜᱼᱟ ᱵᱟᱠᱷᱟᱱ ᱟᱨ ᱥᱟᱥᱟᱝ ᱠᱚᱢ ᱵᱟᱹᱲᱛᱤ ᱠᱟᱜ ᱜᱮ ᱚᱝᱠᱟ ᱫᱚ ᱢᱟᱱᱮ ᱡᱚᱢ ᱨᱮᱦᱚᱸ ᱦᱳᱭᱛᱚ ᱥᱤᱵᱤᱞ ᱫᱚ ᱥᱤᱵᱤᱞ ᱨᱮᱦᱚᱸ ᱚᱝᱠᱟ ᱩᱱᱟᱹᱜ ᱵᱷᱟᱞᱮ ᱵᱟᱝ ᱵᱩᱡᱷᱟᱹᱜ ᱟ ᱥᱮ᱾
ᱟᱞᱚᱢ ᱜᱳᱞᱟ᱾ ᱦᱳᱭ ᱦᱳᱭ᱾ ᱫᱚ ᱥᱮᱬᱟ ᱠᱟᱜ ᱦᱩᱭᱩᱜᱼᱟ ᱵᱟᱠᱷᱟᱱ ᱦᱟᱸᱜ ᱱᱮᱥᱚᱜ, ‌ᱥᱚᱝᱥᱟᱨ ᱡᱤᱭᱚᱱ ᱨᱮ ᱦᱟᱸᱜ ᱠᱟᱹᱴᱤᱡ ᱠᱷᱟᱯᱟᱹᱨᱤ ᱠᱚ ᱦᱩᱭ ᱜᱮᱭᱟ ᱩᱛᱩ ᱠᱚ ᱨᱮᱢ ᱵᱚᱞᱩᱝ ᱠᱚᱢ ᱡᱟᱹᱥᱛᱤ ᱠᱮᱜ-ᱟ ᱦᱟᱸᱜ᱾ ᱚ ᱦᱟᱱᱦᱟᱨ ᱩᱝᱠᱩ ᱠᱚᱫᱚ ᱠᱚ ᱠᱟᱹᱴᱤᱡ ᱠᱚ ᱮᱜᱮᱨ ᱜᱮᱭᱟ ᱛᱚ᱾
ᱦᱮᱸ ᱦᱮᱸ ᱩᱱᱠᱩ ᱫᱚ ᱟᱹᱰᱤ ᱡᱟᱹᱥᱛᱤ ᱠᱚ ᱮᱜᱮᱨ ᱜᱮᱭᱟ ᱠᱟᱹᱴᱤᱡ ᱫᱚ ᱵᱟᱝ ᱪᱮᱫ ᱠᱚᱪᱚ ᱠᱚ ᱨᱟᱹᱜᱤ ᱮᱢᱟᱱ ᱠᱚᱜ-ᱟ᱾ ᱟᱹᱰᱤ ᱜᱟᱱ ᱜᱮ ᱚᱝᱠᱟᱧ ᱧᱮᱞ ᱠᱟᱜ ᱠᱚᱣᱟ ᱮᱜᱮᱨ ᱠᱚᱣᱟ ᱠᱚ᱾
ᱚ, ᱦᱮᱸ ᱛᱚ᱾ ᱚᱱᱟᱜᱮ ᱡᱟᱛᱮ ᱮᱜᱮᱨ ᱠᱚ ᱟᱞᱚ ᱡᱚᱢ ᱦᱩᱭᱩᱜ ᱢᱟ᱾ ᱚᱱᱟ ᱞᱟᱹᱜᱤᱫ ᱛᱮ ᱦᱟᱸᱜ ᱠᱟᱹᱢᱤ ᱠᱚᱫᱚ ᱪᱮᱫ ᱠᱟᱜ ᱠᱟᱹᱱᱟᱹᱧ᱾
ᱦᱩᱸ ᱦᱩᱸ ᱦᱩᱸ, ᱮᱠᱷᱟᱞ ᱜᱮ ᱪᱮᱫ ᱫᱚ ᱮᱠᱫᱚᱢ ᱞᱟᱹᱠᱛᱤ ᱠᱟᱱᱟ, ᱟᱨ ᱳᱭ ᱵᱟᱯᱞᱟ ᱛᱟᱭᱚᱢ , ᱵᱟᱯᱞᱟ ᱛᱟᱭᱚᱢ ᱧᱮᱞᱚᱜᱚᱜ ᱠᱟᱱᱟ ᱡᱮ ᱦᱚᱜᱸᱚᱭ ᱟᱹᱰᱤ ᱜᱟᱱ ᱜᱮ ᱚᱝᱠᱟ ᱟᱛᱩ ᱚᱲᱟᱜ ᱨᱮ ᱛᱟᱦᱮᱸ ᱠᱟᱛᱮᱜ ᱥᱟᱲᱤ ᱠᱚ ᱵᱟᱝᱠᱚ ᱵᱟᱸᱫᱮᱭᱮᱜᱼᱟ ᱱᱟᱭᱴᱤ ᱡᱟᱢᱟ ᱠᱚ ᱠᱚ ᱦᱚᱨᱚᱜᱮᱜ-ᱟ᱾ ᱮᱠᱷᱟᱱ ᱚᱠᱟᱴᱟᱜ ᱵᱮᱥ ᱜᱮᱭᱟ ᱱᱟᱭᱴᱤᱡ ᱡᱟᱢᱟ ᱯᱮᱱ ᱦᱚᱨᱚᱜ ᱥᱮ ᱚᱝᱠᱟ ᱥᱟᱹᱲᱤ ᱵᱟᱸᱫᱮ ᱠᱚ?
ᱩᱸᱻ! ᱢᱟᱱᱮ ᱟᱥᱚᱞ ᱠᱟᱛᱷᱟ ᱦᱩᱭᱩᱜ ᱠᱟᱱᱟ ᱦᱚᱨᱚᱜ ᱫᱚ ᱵᱟᱱᱟᱨ ᱜᱮ ᱵᱮᱥ, ᱠᱟᱨᱚᱱ ᱡᱟᱦᱟᱸᱭ ᱠᱚᱫᱚ ᱧᱮᱞ ᱢᱮ ᱦᱚᱭᱛᱳ ᱜᱮᱸᱫᱟᱜ ᱥᱟᱢᱴᱟᱣ ᱦᱚᱸ ᱵᱟᱠᱚ ᱫᱟᱲᱮᱭᱟᱜᱼᱟ ᱢᱟᱱᱮ ᱜᱮᱸᱫᱟᱜ ᱢᱟ ᱵᱟᱨᱚ ᱦᱟᱛ ᱨᱮᱭᱟᱜ ᱜᱮᱸᱫᱟᱜ ᱠᱟᱱᱟ, ᱛᱚ ᱚᱱᱟ ᱥᱟᱢᱴᱟᱣ ᱞᱟᱹᱜᱤᱫ ᱢᱤᱫᱴᱟᱝ ᱢᱚᱱᱮ ᱫᱚ ᱞᱟᱹᱠᱛᱤ ᱠᱟᱱ ᱜᱮᱭᱟ ᱟᱨ ᱢᱤᱫᱴᱟᱝ ᱫᱷᱳᱨᱡᱚ ᱦᱚᱸ ᱛᱟᱦᱮᱸ ᱞᱟᱹᱠᱛᱤᱜ-ᱟ ᱾ ᱟᱹᱰᱤ ᱡᱚᱠᱷᱚᱱ ᱚᱱᱠᱟᱱᱟᱜ ᱠᱟᱹᱢᱤ ᱠᱚᱨᱮ ᱫᱚ ᱦᱚᱭᱛᱚ ᱜᱮᱸᱫᱟᱜ ᱠᱚ ᱥᱟᱢᱴᱟᱣ ᱢᱟᱱᱮ ᱠᱟᱹᱴᱤᱡ ᱮᱸᱴᱠᱮᱴᱚᱲᱮᱜ-ᱟ ᱾ ᱟᱨ ᱡᱟᱢᱟ ᱠᱚ ᱠᱷᱟᱱ ᱫᱚᱢ ᱦᱚᱨᱚᱜ ᱠᱟᱫᱟ ᱟᱫᱚ ᱡᱟᱦᱟᱱᱟᱜ ᱠᱟᱹᱢᱤ ᱨᱮ ᱠᱟᱹᱴᱤᱡ ᱵᱷᱟᱞᱮ ᱜᱮᱢ ᱠᱟᱹᱢᱤ ᱫᱟᱲᱮᱭᱟᱜ-ᱟ, ᱡᱮ ᱜᱮᱸᱫᱟᱜ ᱡᱷᱟᱹᱞᱤᱜ-ᱟ ᱥᱮ ᱚᱲᱮᱡᱚᱜ-ᱟ ᱚᱱᱟ ᱫᱚ ᱵᱚᱛᱚᱨ ᱵᱟᱝ ᱛᱟᱦᱮᱱᱟ᱾ ᱟᱨ ᱡᱟᱦᱟᱸᱭ ᱠᱚᱫᱚ ᱢᱟᱱᱮ ᱮ ᱥᱚᱵᱷᱟᱵ ᱛᱮᱠᱚ ᱦᱚᱨᱚᱜ ᱮᱫᱟ ᱢᱮᱱᱫᱚ ᱡᱟᱦᱟᱸᱭ ᱪᱮᱫᱦᱚᱸ ᱵᱟᱝ ᱚᱲᱟᱜ ᱠᱚᱨᱮᱜ ᱜᱮ ᱛᱟᱦᱮᱱ ᱚᱱᱟ ᱫᱚ ᱦᱟᱸᱜ ᱵᱟᱝ ᱜᱮ ᱩᱪᱤᱛ-ᱟ ᱾
ᱦᱳᱭ ᱦᱳᱭ ᱠᱟᱨᱚᱱ ᱟᱛᱩ ᱚᱲᱟᱜ ᱨᱮᱫᱚ ᱚᱱᱠᱟ ᱥᱟᱹᱲᱤ ᱵᱟᱸᱫᱮ ᱠᱚ ᱜᱮ ᱵᱮᱥ-ᱟ ᱧᱮᱞ ᱡᱚᱝ ᱨᱮᱦᱚᱸ ᱠᱟᱹᱴᱤᱡ ᱚᱱᱮ ᱜᱟᱸᱰᱮ ᱛᱮ ᱡᱩᱫᱤᱢ ᱵᱟᱸᱫᱮ ᱠᱟ ᱠᱟᱹᱴᱤᱡ ᱱᱟᱯᱟᱭ ᱧᱚᱜ ᱮᱢ ᱧᱮᱞᱚᱜ-ᱟ ᱥᱮ᱾
ᱦᱮᱸ ᱦᱮᱸ ᱚᱱᱟ ᱛᱚ ᱦᱮᱸ ᱜᱮ᱾
ᱟᱨ ᱵᱟᱡᱟᱨ ᱠᱚᱨᱮ ᱛᱟᱦᱮᱱ ᱠᱷᱟᱱ ᱫᱚ, ᱵᱟᱡᱟᱨ ᱨᱮᱫᱚ ᱟᱢᱫᱚ ᱡᱟᱦᱟᱸ ᱞᱮᱠᱟᱱᱟᱜ ᱰᱨᱮᱥ ᱜᱮᱢ ᱦᱚᱨᱚᱜ ᱠᱟᱜ ᱚᱱᱟ ᱦᱚᱲ ᱠᱚ ᱵᱟᱝ ᱠᱚ ᱞᱟᱹᱭ ᱵᱟᱲᱟᱭᱟ ᱪᱮᱫ ᱦᱚᱸ᱾
ᱦᱳᱭ ᱦᱳᱭ ᱾
ᱢᱮᱱᱠᱷᱟᱱ ᱟᱹᱛᱩ ᱚᱲᱟᱜ ᱠᱚᱨᱮ ᱫᱚ ᱧᱮᱞᱠᱚᱢ, ᱦᱮᱸ ᱞᱟᱹᱭ ᱢᱮ᱾
ᱞᱟᱹᱭ ᱢᱮ ᱢᱟ ᱪᱮᱫ ᱮᱢ ᱞᱟᱹᱭᱮᱫ ᱛᱟᱦᱮᱸᱫ᱾
ᱦᱮᱸ ᱚᱱᱠᱟ ᱧᱮᱞᱚᱜᱚᱜ-ᱟ ᱡᱮ, ᱱᱚᱜᱚᱭ ᱟᱹᱛᱩ ᱚᱲᱟᱜ ᱠᱚᱨᱮ ᱫᱚ, ᱡᱩᱫᱤ ᱥᱟᱵ ᱠᱟᱜ ᱢᱮ ᱚᱱᱠᱟ ᱠᱟᱹᱴᱤᱡ ᱦᱚᱨᱚᱜ ᱵᱟᱸᱫᱮ ᱠᱚ ᱠᱟᱹᱴᱤᱡ ᱵᱷᱮᱜᱟᱨ ᱧᱚᱜ ᱦᱚᱨᱚᱜᱟᱢ ᱮᱱᱠᱷᱟᱱ ᱟᱹᱰᱤ ᱠᱤᱪᱷᱩ ᱠᱚ ᱢᱮᱱᱟ ᱟᱛᱩ ᱚᱲᱟᱜ ᱨᱮ ᱦᱚᱲ ᱠᱚ᱾
ᱦᱮᱸ, ᱦᱚᱲ ᱫᱚᱠᱚ ᱢᱮᱱ ᱜᱮᱭᱟ, ᱢᱟ ᱞᱟᱹᱭ ᱢᱮ᱾ ᱦᱚᱲᱟᱜ ᱛᱮᱫᱚ ᱟᱸᱡᱚᱢ ᱞᱮᱠᱷᱟᱱ ᱫᱚ ᱵᱟᱭ ᱜᱟᱱᱚᱜ-ᱟ ᱥᱮ᱾
ᱦᱳᱭ ᱦᱳᱭ, ᱚᱱᱟ ᱦᱚᱸ ᱠᱟᱛᱷᱟ ᱠᱟᱱᱟ᱾
ᱢᱟᱱᱮ ᱡᱮᱢᱚᱱ, ᱮ ᱡᱟᱦᱟᱸᱭ ᱠᱚ ᱡᱩᱫᱤ ᱚᱱᱠᱟᱱᱟᱜ ᱨᱩᱣᱟᱹ ᱠᱚ ᱟᱡᱟᱨ ᱠᱚ ᱡᱚᱴᱟᱣ ᱠᱟᱜ ᱠᱚᱣᱟ᱾ ᱛᱚᱵᱮ ᱩᱱᱠᱩ ᱠᱚ ᱡᱮᱢᱚᱱ ᱛᱟᱦᱟᱞᱮ ᱮᱸ ᱜᱮᱸᱫᱟᱜ ᱵᱟᱸᱫᱮ ᱠᱷᱚᱱ ᱫᱚ ᱡᱟᱢᱟ ᱜᱮ ᱦᱚᱨᱚᱜ ᱵᱷᱟᱞᱮᱭᱟ, ᱡᱟᱦᱟᱸ ᱫᱚ ᱢᱟᱱᱮ ᱢᱤᱫᱴᱟᱝ ᱟᱱᱟᱴ ᱡᱟᱦᱟᱸ ᱛᱟᱦᱮᱱ ᱛᱟᱢᱟ ᱚᱱᱟ ᱫᱚ ᱵᱟᱝ ᱛᱟᱦᱮᱱᱟ ᱜᱮᱸᱫᱟᱜ ᱢᱤᱫᱴᱟᱝ ᱧᱩᱨ ᱜᱮᱸᱫᱟᱜ ᱧᱩᱨᱩᱭᱮᱱ ᱨᱮᱱᱟᱜ ᱵᱚᱛᱚᱨ ᱵᱟᱝ ᱛᱟᱦᱮᱱᱟ᱾
ᱦᱳᱭ ᱦᱳᱭ ᱦᱳᱭ ᱮᱠᱫᱚᱢ᱾ ᱚᱱᱮ ᱠᱟᱹᱴᱤᱡ ᱚᱱᱟ ᱜᱮ ᱦᱟᱸᱜ, ᱦᱳᱭ᱾ ᱚᱱᱰᱮ ᱡᱟᱢᱟ ᱠᱚ ᱦᱚᱨᱚᱜ ᱛᱟᱦᱮᱸ ᱠᱟᱱᱟ ᱥᱟᱢᱴᱟᱣ ᱥᱟᱹᱦᱤᱡ ᱮᱸ ᱚᱱᱟ ᱥᱟᱢᱴᱟᱣ ᱫᱟᱲᱮᱭᱟᱜ-ᱟᱭ ᱟᱨᱠᱤ᱾
ᱦᱳᱭ᱾ ᱟᱹᱰᱤ ᱚᱥᱚᱢᱟᱹᱭ ᱫᱚ ᱚᱥᱩᱵᱤᱫᱟ ᱠᱚ ᱦᱩᱭᱩᱜ ᱜᱮᱭᱟ ᱛᱚ᱾
ᱟᱨ ᱛᱟᱦᱟᱞᱮ ᱟᱯᱮ ᱫᱚ ᱚᱱᱠᱟ ᱱᱤᱛᱚᱜ ᱫᱚ ᱟᱹᱛᱩ ᱚᱲᱟᱜ ᱨᱮᱜᱮ ᱦᱮᱱᱟᱜ ᱯᱮᱭᱟ ᱥᱮ ᱵᱟᱡᱟᱨ ᱫᱷᱟᱨᱮ ᱠᱚᱨᱮ ᱚᱱᱠᱟ?
ᱵᱟᱝᱟ ᱟᱞᱮ ᱫᱚ ᱯᱩᱨᱟᱹ ᱟᱹᱛᱩ ᱫᱤᱥᱚᱢ ᱜᱮ ᱦᱟᱸᱜ ᱞᱟᱹᱭᱟᱹᱜᱚᱜ-ᱟ᱾
ᱟᱪᱪᱷᱟ ᱟᱪᱪᱷᱟ᱾
ᱟᱞᱮ ᱥᱮᱱ ᱦᱚᱸ ᱢᱟᱱᱮ ᱵᱟᱹᱦᱩᱲᱤ ᱫᱚ ᱦᱟᱸᱜ ᱡᱟᱢᱟ ᱠᱚᱫᱚ ᱵᱟᱠᱚ ᱦᱚᱨᱚᱜᱽ ᱜᱮᱭᱟ᱾ ᱡᱷᱚᱛᱚ ᱦᱟᱸᱜ ᱜᱮᱸᱫᱟᱜ ᱜᱮᱠᱚ ᱵᱟᱸᱫᱮ ᱜᱮᱭᱟ᱾ ᱥᱮ ᱵᱚᱭᱚᱥᱠᱚ ᱦᱚᱲ ᱦᱚᱸ᱾ ᱵᱟᱝ ᱧᱮᱞ ᱵᱟᱲᱟ ᱦᱩᱭ ᱟᱠᱟᱱᱟ ᱡᱮ ᱜᱮᱸᱫᱟᱜ ᱵᱟᱝ ᱫᱚ ᱡᱟᱢᱟ ᱯᱮᱱ ᱠᱚ ᱦᱚᱨᱚᱜ ᱟᱠᱟᱫᱟ᱾ ᱚᱲᱟᱜ ᱠᱚᱨᱮ ᱦᱚᱸᱠᱚ ᱨᱳᱦᱮᱫ ᱵᱟᱲᱟᱭ ᱜᱮᱭᱟ᱾ ᱞᱮᱭᱟ ᱠᱚ ᱵᱟᱹᱦᱩᱲᱤᱭᱟᱹ ᱫᱚ ᱡᱮ ᱚᱲᱟᱜ ᱨᱮ ᱢᱟᱱᱮ ᱡᱟᱶᱟᱭ ᱨᱮᱱ ᱟᱡ ᱫᱟᱫᱟ ᱡᱟᱦᱟᱸ ᱫᱚ ᱵᱟ ᱦᱚᱧᱦᱟᱨ ᱠᱚᱠᱚ ᱛᱟᱦᱮᱱᱟ। ᱟᱨ ᱡᱟᱢᱟᱢ ᱦᱚᱨᱚᱜᱟ, ᱚᱱᱟ ᱠᱚ ᱞᱟᱹᱭ ᱠᱟᱛᱮᱜ ᱵᱟᱠᱚ ᱦᱚᱨᱚᱜ ᱦᱚᱪᱚᱣᱟᱜ ᱜᱮᱭᱟ।
ᱦᱮᱸ ᱚᱱᱠᱟᱱ ᱟᱹᱰᱤ ᱜᱟᱱ ᱠᱟᱛᱷᱟ ᱠᱚ ᱟᱸᱡᱚᱢ ᱟᱹᱱᱤᱡᱼᱟ ᱛᱚ ᱚᱱᱠᱟᱱᱟᱜ ᱦᱚᱨᱚᱜ ᱞᱮᱠᱷᱟᱱ।
ᱦᱳᱭᱻ ᱛᱚ ᱦᱟᱸᱜ ᱟᱞᱮᱥᱮᱫ ᱫᱚ ᱵᱟᱠᱚ ᱦᱚᱨᱚᱜᱽ ᱜᱮᱭᱟ ᱦᱟᱸᱜ।
ᱦᱮᱸ ᱚᱱᱠᱷᱟᱱ ᱩᱱᱟᱹᱜ ᱫᱚ ᱫᱤᱱ ᱫᱤᱱ ᱛᱮᱠᱚ ᱦᱚᱨᱚᱜᱟ। ᱮᱱᱠᱷᱟᱱ ᱼᱼ ᱛᱮᱫᱚ ᱩᱱᱟᱹᱜ ᱫᱚ ᱟᱣᱨᱤ ᱡᱟᱹᱥᱛᱤᱜᱼᱟ। ᱱᱚᱣᱟ ᱵᱟᱡᱟᱨ ᱠᱚ ᱨᱮ ᱢᱟᱛᱚ ᱯᱩᱨᱟᱹ ᱼᱼ ᱚᱱᱠᱟᱱᱟᱜ ᱜᱮ ᱪᱟᱞᱟᱜ ᱠᱟᱱᱟ। ᱢᱟᱱᱮ ᱠᱚᱢ ᱥᱚᱢᱚᱭ ᱛᱮ ᱵᱟᱡᱟᱨ ᱼᱼ
ᱦᱳᱭ ᱦᱳᱭ। ᱟᱥᱚᱞ ᱠᱟᱛᱷᱟ। ᱢᱟᱱᱮ ᱚᱠᱟᱞᱮᱠᱟᱱ ᱦᱚᱭᱞᱚᱝ ᱨᱮᱢ ᱛᱟᱦᱮᱱᱟ, ᱟᱢ ᱚᱸᱰᱮ ᱜᱮ ᱦᱚᱨᱚᱜ ᱵᱟᱸᱫᱮ ᱫᱚ ᱩᱪᱤᱛ ᱠᱟᱱᱟ। ᱟᱹᱛᱩ ᱫᱤᱥᱚᱢ ᱨᱮ ᱡᱮᱢᱚᱱ, ᱥᱟᱲᱤ ᱛᱮ ᱦᱚᱨᱚᱜ ᱮᱢ ᱢᱟᱱᱟᱱᱚᱜᱼᱟ। ᱥᱮ ᱼᱼ ᱮᱴᱟᱜ ᱡᱟᱦᱟᱸᱭ ᱡᱟᱢᱟ ᱞᱮᱠᱟᱱᱟᱜ ᱡᱟᱢᱟ ᱫᱚ ᱚᱲᱟᱜ ᱨᱮ ᱦᱚᱨᱚᱜ ᱵᱟᱲᱟ ᱫᱚ ᱵᱟᱢ ᱢᱟᱱᱟᱱᱚᱜᱼᱟ। ᱚᱱᱠᱟᱜᱮ ᱵᱟᱭᱟᱨ ᱫᱤᱥᱼᱼᱼ ᱥᱚᱢ ᱨᱮᱫᱚ ᱡᱩᱫᱤ ᱡᱟᱦᱟᱱᱟᱜ ᱮᱢ ᱡᱚ ᱢᱟᱱᱮ ᱠᱟᱹᱢᱤᱭᱟᱢ, ᱚᱸᱰᱮ ᱡᱩᱫᱤ ᱟᱢ ᱦᱟᱸᱜ ᱟᱵᱚᱣᱟᱜ ᱥᱟᱱᱛᱟᱲᱟᱜ, ᱢᱮᱱᱫᱚ ᱼᱼ ᱯᱷᱩᱴᱟᱹ ᱠᱟᱪᱟ ᱫᱷᱩᱛᱤ ᱥᱮ ᱥᱟᱹᱲᱤᱢ ᱵᱟᱸᱫᱮᱭᱟ। ᱚᱱᱟ ᱢᱟ ᱦᱟᱸᱜ ᱵᱟᱝ ᱼᱼ ᱢᱚᱡᱽ ᱵᱟᱢ ᱧᱮᱞᱚᱜᱼᱟ ᱥᱮ, ᱵᱷᱮᱜᱟᱨᱮᱢ ᱧᱮᱞᱚᱜᱼᱟ। ᱟᱨ ᱮᱴᱟᱜ ᱦᱚᱲᱟᱜ ᱠᱚᱭᱚᱜ ᱵᱟᱲᱟ ᱦᱚᱸ ᱡᱟᱹᱥ ᱼᱼ ᱛᱤᱨᱮ ᱢᱟᱱᱮ ᱠᱚᱭᱚᱜ ᱵᱟᱲᱟ ᱟᱢᱟ। ᱠᱚ ᱞᱟᱹᱭᱟ ᱠᱚ ᱡᱮ, ᱱᱚᱝᱠᱟᱱ ᱢᱟᱨᱟᱝ ᱧᱚᱜ ᱡᱟᱭᱜᱟ ᱦᱮᱡ ᱠᱟᱛᱮᱜ ᱼᱼ ᱦᱳᱭ᱾
ᱚᱱᱟᱛᱮ ᱡᱟᱦᱟᱸ ᱞᱮᱠᱟᱱᱟᱜ ᱦᱚᱭᱞᱚᱝ ᱨᱮᱢ ᱛᱟᱦᱮᱱᱟ ᱚᱱᱠᱟᱱᱟᱜᱮᱼᱼ ᱚᱱᱠᱟᱱ ᱚᱱᱠᱟᱱ ᱦᱚᱨᱟᱜ ᱵᱟᱸᱫᱮ ᱫᱚᱨᱠᱟᱨ᱾
ᱦᱮᱸ ᱡᱮᱢᱚᱱ ᱟᱛᱳ ᱫᱤᱥᱚᱢ ᱨᱮ ᱟᱛᱳ ᱫᱤᱥᱚᱢ ᱨᱮᱱᱟᱜ ᱜᱮ ᱦᱚᱨᱚᱜ ᱵᱟᱸᱫᱮ ᱢᱮ᱾ ᱥᱮ ᱡᱮᱢᱚᱱ ᱟᱛᱳ ᱫᱤᱥᱚᱢ ᱨᱮᱱᱟᱜ ᱵᱚᱸᱜᱟ ᱵᱩᱨᱩ ᱨᱮ ᱚᱱᱠᱟᱱᱟᱜ ᱜᱮ ᱦᱚᱨᱚᱜ ᱵᱟᱸᱫᱮ ᱢᱮ᱾
ᱦᱚᱸᱜᱼᱭ ᱵᱚᱸᱜᱟ ᱵᱩᱨᱩ ᱠᱚᱨᱮ ᱫᱚ ᱡᱮᱢᱚ ᱮ ᱥᱟᱭᱟ ᱥᱟᱹᱲᱤ ᱟᱨ ᱠᱚᱲᱟ ᱜᱤᱫᱽᱨᱟᱹ ᱠᱚᱫᱚ ᱫᱷᱩᱛᱤ ᱯᱮᱪᱳ ᱯᱟᱸᱰᱳ᱾ ᱚᱱᱠᱟᱱᱟᱜ ᱜᱮ ᱦᱚᱨᱚᱜ ᱤᱫᱤ ᱵᱟᱱᱫᱮᱭᱟ ᱚᱱᱟ ᱥᱤᱢ, ᱥᱩᱴ ᱵᱩᱴ ᱠᱚ ᱠᱷᱚᱱᱟᱜ ᱫᱚ᱾
ᱦᱳᱭ᱾
ᱢᱟᱱᱮᱜ ᱮᱴᱟᱜ ᱦᱚᱲᱟᱜ ᱦᱚᱨᱚᱜ ᱵᱟᱸᱫᱮᱭ ᱢᱟᱱᱮ ᱟᱯᱱᱟᱨᱮᱜᱼᱟ᱾ ᱦᱮᱸ ᱚᱱᱠᱟ ᱜᱮ ᱱᱤᱡᱮᱨᱟᱜ ᱥᱟᱱᱛᱟᱲ-ᱟ ᱦᱚᱨᱚᱜ ᱵᱟᱸᱫᱮ ᱦᱚᱸ ᱟᱞᱚᱢ ᱦᱤᱨᱠᱟᱹᱣᱟᱜᱼᱟ᱾
ᱦᱩᱸ ᱚᱱᱟᱜᱮ ᱡᱚᱛᱚ ᱜᱮᱼᱼ ᱢᱟᱱᱮ ᱡᱟᱦᱟᱸᱨᱮ ᱡᱟᱦᱟᱸ ᱞᱮᱠᱟ ᱪᱟᱞᱟᱜᱼᱟ ᱚᱱᱠᱟᱱᱟᱜ ᱵᱮᱵᱚᱦᱟᱨ ᱦᱩᱭᱩᱜᱼᱟ᱾
ᱦᱳᱭ ᱦᱳᱭ᱾ ᱢᱟᱱᱮ ᱚᱠᱟᱨᱮ ᱚᱠᱟ ᱞᱮᱠᱟᱱᱟᱜ ᱦᱚᱨᱚᱜ ᱵᱟᱸᱫᱮ ᱪᱟᱞᱟᱜᱼᱟ ᱟᱢ ᱫᱚ ᱚᱸᱰᱮ ᱫᱚ ᱦᱟᱸᱜ ᱚᱱᱠᱟᱜ ᱜᱮ ᱦᱚᱨᱚᱜ ᱵᱟᱸᱫᱮ ᱢᱮ᱾
ᱟᱥᱚᱞᱮ ᱚᱱᱠᱟᱼᱼᱼ ᱟᱛᱩ ᱫᱤᱥᱚᱢ ᱠᱚᱨᱮ ᱥᱚᱦᱦᱟᱭ ᱵᱟᱦᱟ ᱥᱚᱦᱦᱟᱭ ᱠᱚᱫᱚ ᱦᱩᱭᱩᱜ ᱜᱮᱭᱟ ᱛᱚ ᱟᱯᱮ ᱥᱮᱜ?
ᱟᱨ ᱟᱫᱚ ᱟᱞᱮ ᱥᱮᱫ ᱫᱚ ᱡᱚᱛᱚ ᱜᱮ ᱦᱩᱭᱩᱜ ᱜᱮᱭᱟ ᱵᱟᱦᱟ ᱦᱚᱸ, ᱥᱚᱨᱦᱟᱭ ᱦᱚᱸ, ᱢᱟᱜ ᱢᱚᱬᱮ ᱦᱚᱸ᱾
ᱟᱪᱷᱟ ᱢᱟᱱᱮ ᱚᱱᱠᱟ ᱟᱹᱰᱤ ᱡᱟᱸᱠ ᱡᱚᱢᱚᱠ ᱟᱛᱮ ᱜᱮ, ᱥᱮ ᱱᱮᱛᱟᱨ ᱢᱟ ᱚᱱᱠᱟᱼᱼ ᱨᱟᱹᱥᱠᱟ ᱠᱚ ᱠᱚᱢ ᱤᱫᱤ ᱠᱟᱱᱟ ᱛᱚ ᱟᱵᱚ ᱥᱟᱱᱛᱟᱲ ᱦᱚᱲᱟ᱾
ᱵᱟᱹᱧ ᱵᱩᱡᱟᱹᱣ ᱫᱟ ᱪᱮᱫ ᱮᱢ ᱞᱮᱭ ᱠᱮᱫᱼᱟ?
ᱦᱮᱸ ᱚᱱᱠᱟ ᱟᱹᱰᱤ ᱡᱟᱠ ᱡᱚᱢᱚ ᱠᱟᱛᱮᱜ ᱜᱮ ᱦᱩᱭᱩᱜ ᱠᱟᱱᱟ ᱥᱮ ᱫᱤᱱ ᱫᱤᱱ ᱛᱮᱼᱼᱼ ᱨᱟᱹᱥᱠᱟᱹ ᱠᱚᱫᱚ ᱠᱚᱢ ᱤᱫᱤ ᱠᱟᱱᱟ᱾
ᱵᱟᱝᱟ ᱟᱞᱮ ᱥᱮᱫ ᱫᱚ ᱦᱟᱸᱜ ᱡᱟᱠ ᱡᱚᱢᱚ ᱠᱟᱛᱮ ᱜᱮ ᱦᱩᱭᱩᱜᱼᱟ᱾ ᱮᱱᱮᱡ ᱥᱮᱨᱮᱧ᱾ ᱥᱟᱵ ᱤᱭᱟᱹ ᱩᱢ ᱦᱤᱞᱳᱜ ᱠᱷᱚᱱᱟᱜ ᱥᱟᱹᱨᱫᱤ ᱦᱤᱞᱳᱜ ᱵᱟᱥᱠᱮ ᱦᱤᱞᱳᱜ ᱢᱟᱱᱮ ᱵᱷᱟᱞᱮ ᱜᱮ ᱟᱞᱮ ᱫᱚᱞᱮ ᱨᱟᱹᱥᱠᱟᱹᱭ ᱜᱮᱭᱟ᱾
ᱚ ᱟᱪᱪᱷᱟ ᱟᱪᱪᱷᱟ ᱱᱟᱯᱟᱭ ᱜᱮ ᱟᱞᱮ ᱥᱮᱫ ᱱᱚᱝᱠᱟ ᱫᱤᱱ ᱫᱤᱱ ᱛᱮ ᱡᱟᱥᱛᱤ ᱠᱟᱱᱟ ᱡᱮ ᱨᱟᱹᱥᱠᱟᱹ ᱠᱚ ᱠᱚᱢ ᱤᱫᱤᱜ ᱠᱟᱱ ᱛᱟᱠᱚᱣᱟ ᱦᱚᱲᱟᱜ᱾
ᱚᱻ᱾ ᱟᱞᱮ ᱥᱮᱫ ᱫᱚ ᱦᱟᱸᱜ ᱱᱤᱛᱚᱜ ᱦᱚᱸ ᱦᱟᱜ ᱢᱚᱡᱽ ᱜᱮ ᱦᱩᱭᱩᱜᱼᱟ᱾
ᱟᱵᱟᱨ ᱦᱤᱛᱚᱜ ᱢᱟ ᱞᱟᱡᱟᱜ ᱠᱟᱱᱟ ᱠᱚ ᱴᱟᱢᱟᱠ ᱛᱩᱢᱫᱟᱜ ᱛᱮ, ᱨᱩ ᱥᱮ ᱠᱩᱲᱤ ᱜᱤᱫᱽᱨᱟᱹ ᱠᱚᱦᱚ ᱮᱱᱮᱡ ᱦᱳᱭ ᱛᱚ ᱚᱱᱟ ᱠᱷᱟᱹᱛᱤᱨ ᱜᱮ ᱦᱟᱸᱜ, ᱵᱟᱹᱜᱤᱭᱟᱜ ᱠᱟᱱᱟ ᱠᱚ ᱥᱮ ᱦᱤᱨᱠᱟᱹᱣᱟᱜ ᱠᱟᱱᱟ ᱠᱚ ᱟᱵᱚ ᱥᱟᱱᱛᱟᱲ ᱮᱱᱮᱡ ᱥᱮᱨᱮᱧ᱾
ᱦᱮᱸ ᱞᱟᱹᱭ ᱢᱮ᱾
ᱟᱹᱰᱤ ᱜᱟᱱ ᱜᱮ ᱧᱮᱞᱚ ᱠᱟᱱᱟ ᱱᱮᱛᱟᱨ ᱢᱟ, ᱟᱨ ᱚᱠᱚᱭ ᱩᱵ ᱠᱟᱫᱟᱭᱟ ᱦᱩᱲᱩ? ᱦᱤᱨᱤᱡ ᱟᱠᱟᱫᱟ ᱠᱚ ᱾ ᱟᱨ ᱴᱟᱢᱟᱠ ᱦᱟᱨᱛᱟ ᱥᱚ ᱥᱚᱭᱮᱫ ᱠᱚᱣᱟ᱾
ᱦᱤᱛᱚᱜ ᱢᱟ ᱟᱹᱰᱤ ᱨᱚᱠᱚᱢᱟᱜ ᱢᱟᱱᱮ ᱪᱟᱹᱞᱩ ᱟᱠᱟᱱᱟ ᱦᱤᱛᱚᱜ ᱫᱚ ᱡᱟᱦᱟᱸ ᱫᱚ ᱦᱚᱲᱟᱜ ᱥᱤᱨᱤᱧ ᱛᱮ ᱮᱱᱮᱡ ᱡᱟᱦᱟᱸ ᱫᱚ ᱨᱩ ᱦᱚᱸ ᱵᱟᱝ ᱞᱟᱜᱟᱜᱼᱟ᱾
ᱦᱳᱭ ᱚᱱᱠᱟ ᱢᱟᱭᱤᱠ ᱵᱚᱠᱥ ᱠᱚ ᱛᱮ ᱜᱮ ᱵᱟᱹᱲᱛᱤ ᱠᱚ ᱮᱱᱮᱡ-ᱟ ᱛᱚ᱾
ᱦᱳᱭ ᱦᱳᱭ ᱱᱮᱛᱟᱨ ᱫᱚ ᱚᱱᱟ ᱜᱮ ᱪᱚᱞ ᱡᱟᱹᱥᱛᱤ ᱠᱟᱱᱟ᱾
ᱧᱮᱞ ᱦᱚᱸ ᱦᱟᱱᱮᱢ ᱵᱟᱯᱞᱟ ᱵᱟᱯᱞᱟ ᱚᱲᱟᱜ ᱠᱨᱮᱢ ᱧᱮᱞᱟ ᱦᱟᱱᱮ ᱴᱟᱢᱟᱠ ᱨᱩ ᱵᱚᱫᱚᱞᱛᱮ ᱡᱟᱹᱥᱛᱤ ᱚᱱᱮ ᱢᱟᱭᱤᱠ ᱵᱚᱠᱥ ᱟᱛᱮ ᱜᱮᱠᱚ ᱮᱱᱮᱡᱮᱜ-ᱟ᱾
ᱦᱳᱭ ᱥᱩᱢᱩᱝ ᱥᱤᱸᱝᱨᱟᱹᱫᱟᱱ ᱥᱩᱢᱩᱝ ᱜᱮ ᱦᱟᱸᱜ ᱛᱩᱢᱫᱟᱜ ᱴᱟᱢᱟᱠ ᱫᱚᱠᱚ ᱨᱩᱭᱮᱜᱼᱟ᱾ ᱦᱳᱭ ᱛᱚ ᱱᱚᱣᱟ ᱦᱚᱸ ᱫᱤᱱ ᱫᱤᱱ ᱛᱮ ᱦᱳᱭ ᱛᱚ ᱱᱚᱣᱟ ᱦᱚᱸ ᱦᱟᱸᱜ ᱧᱮᱞ ᱢᱮ
ᱦᱮᱸ ᱚᱱᱠᱟ ᱪᱟᱵᱟ ᱤᱫᱤᱜ ᱵᱚᱫᱚᱞ ᱤᱫᱤᱜ ᱠᱟᱱᱟ᱾
ᱦᱮᱸ ᱵᱚᱠᱥ ᱛᱮᱜᱮ ᱠᱚ ᱮᱱᱮᱡ ᱥᱮᱨᱮᱧ ᱠᱮᱫ ᱜᱮᱭᱟ ᱦᱟᱸᱜ᱾
ᱥᱤᱫᱩᱨᱟᱹᱫᱟᱱ ᱠᱟᱹᱢᱤ ᱦᱚᱸ ᱚᱱᱟ ᱛᱩᱢᱫᱟᱜ ᱴᱟᱢᱟᱠ ᱵᱟᱫ ᱠᱟᱛᱮ ᱦᱚᱸ ᱠᱚ ᱯᱟᱨᱚᱢ ᱠᱮᱫ ᱜᱮ᱾
ᱦᱚᱸ
ᱚᱝᱠᱟ ᱛᱟᱦᱚᱞᱮ ᱟᱯᱮ ᱥᱮᱫ ᱦᱚᱸ ᱚᱝᱠᱟ ᱜᱮ ᱦᱩᱭᱩᱜ ᱠᱟᱱᱟ ᱥᱮ ᱪᱮᱫ, ᱢᱟᱭᱤᱠ ᱵᱚᱠᱥ ᱟᱛᱮᱜ ᱜᱮ ᱠᱚ ᱮᱱᱮᱡ ᱵᱟᱲᱟᱭᱮᱜᱼᱟ ᱵᱟᱚᱞᱟ ᱚᱲᱟᱜ ᱠᱚᱨᱮ?
ᱵᱟᱝᱟ ᱟᱞᱮᱥᱮᱫ ᱫᱚ ᱛᱩᱢᱫᱟᱹᱜ ᱴᱟᱢᱟᱠ ᱛᱮᱜᱮᱞᱮ ᱮᱱᱮᱡ ᱥᱮᱨᱮᱧ ᱜᱮᱭᱟ ᱠᱚ᱾ ᱥᱤᱸᱫᱩᱨᱟᱹ ᱫᱟᱱ ᱢᱟᱱᱮ ᱡᱩᱫᱤ ᱦᱮᱛᱟᱨᱢᱟ ᱵᱮᱥᱤ ᱜᱮᱛᱚ ᱵᱟᱦᱟᱥᱟᱶᱟᱭ ᱵᱟᱯᱞᱟ ᱦᱩᱭᱩᱜ ᱠᱟᱱᱟ᱾ ᱛᱚ ᱥᱤᱸᱫᱩᱨᱟᱹ ᱫᱟᱱ ᱞᱟᱦᱟ ᱠᱷᱚᱱᱟᱜ ᱜᱮ ᱡᱩᱫᱤ ᱚᱸᱰᱮ ᱫᱚ ᱢᱟᱱᱮ ᱠᱟᱹᱢᱤ ᱠᱚ ᱪᱟᱞᱟᱜ ᱠᱟᱱᱟ ᱡᱟᱦᱟᱸ ᱫᱚ ᱟᱵᱚ ᱥᱟᱶᱛᱟ ᱥᱚᱢᱟᱡᱽ ᱨᱮᱱᱟᱜ ᱡᱟᱦᱟᱸ ᱠᱟᱹᱢᱤ ᱛᱟᱵᱚᱱ ᱟᱨ ᱦᱳᱭᱛᱳ ᱱᱚᱸᱰᱮ ᱫᱚ ᱮᱱᱮᱡ ᱥᱮᱨᱮᱧ ᱡᱩᱫᱤ ᱚᱱᱠᱟ ᱡᱟᱹᱥᱛᱤ ᱦᱚᱲ ᱠᱚ ᱢᱮᱱᱟᱜ ᱠᱚᱣᱟ ᱚᱱᱟ ᱟᱛᱳ ᱴᱚᱞᱟ ᱠᱚ ᱥᱮ ᱯᱮᱲᱟ ᱯᱟᱹᱲᱦᱟᱹ ᱠᱚ ᱡᱟᱹᱥᱛᱤ ᱠᱚ ᱦᱮᱡ ᱠᱚᱜ-ᱟ ᱛᱟᱦᱞᱮ ᱱᱚᱛᱮ ᱨᱮ ᱠᱚ ᱮᱱᱮᱡ ᱦᱟᱛᱟᱲᱟ᱾ ᱟᱨᱤ ᱵᱟᱯᱞᱟ ᱨᱮᱜᱮ ᱛᱟᱯᱨᱮ ᱥᱤᱸᱫᱩᱨᱮ ᱫᱟᱱ ᱯᱚᱨᱮ ᱫᱚ ᱦᱟᱸᱜ ᱮᱱᱮᱡ ᱜᱮᱭᱟ ᱠᱚ ᱚᱱᱟ ᱦᱚᱸ ᱫᱚᱥᱟᱨ ᱦᱤᱞᱚᱜ ᱦᱟᱹᱵᱤᱡ ᱦᱟᱸᱜ ᱮᱱᱮᱡ ᱟᱸᱜᱟᱭ ᱜᱮᱭᱟ ᱠᱚ
ᱚ ᱟᱪᱪᱷᱟ ᱟᱪᱪᱷᱟ᱾